ᱡᱚᱦᱟᱨ ᱜᱮ᱾
ᱦᱩᱸ ᱡᱚᱦᱟᱨ ᱡᱚᱦᱟᱨ ᱜᱮ᱾
ᱟᱸᱡᱚᱢᱚᱜ ᱠᱟᱱ ᱜᱮᱭᱟ ᱨᱚᱲ ᱢᱚᱸᱡᱽ ᱛᱮᱜᱮ᱾
ᱦᱮᱸ ᱟᱹᱰᱤ ᱱᱟᱯᱟᱭ ᱜᱮ ᱟᱸᱡᱚᱢ
ᱟᱪᱪᱷᱟ ᱪᱮᱫ ᱞᱮᱠᱟ ᱛᱚᱵᱮ ᱵᱮᱥ ᱵᱟᱲᱟ ᱜᱮ ᱱᱟᱦᱟᱸᱜ᱾
ᱥᱟᱞ ᱥᱟᱞ ᱜᱮ ᱱᱟᱦᱟᱜ ᱵᱟᱹᱵᱩ ᱜᱤᱫᱽᱨᱟᱹ ᱟᱭᱩᱵ ᱠᱷᱚᱡᱮ ᱞᱚᱞᱚ ᱧᱚᱜᱚᱜ ᱠᱟᱱᱟ᱾
ᱟᱪᱪᱷᱟ
ᱚᱱᱠᱟ ᱛᱮ ᱜᱮ,
ᱟᱞᱮ ᱫᱚ ᱴᱷᱤᱠ ᱴᱷᱟᱠ ᱜᱮ ᱢᱮᱱᱟᱜ ᱞᱮᱭᱟ ᱵᱮᱥ ᱜᱮ᱾
ᱦᱩᱸ ᱟᱨ ᱥᱤᱛᱩᱝ ᱵᱟᱲᱟ ᱠᱮᱫᱟᱭ
ᱛᱚᱵᱮ ᱠᱟᱹᱢᱤ ᱠᱚᱫᱚ ᱵᱟᱝ ᱦᱩᱭᱩᱜ ᱠᱟᱱᱟ ᱛᱤᱦᱤᱧ ᱫᱚ᱾
ᱛᱤᱦᱤᱧ ᱠᱚᱫᱚ ᱠᱟᱹᱢᱤ ᱠᱚᱫᱚ ᱵᱟᱝ ᱦᱩᱭᱩᱜ ᱠᱟᱱᱟ ᱟᱫᱟ ᱦᱟᱸᱜ ᱚᱱᱛᱮ ᱜᱚᱲᱚ ᱠᱚ ᱞᱟᱹᱜᱤᱜ ᱵᱚᱞᱮ ᱪᱟᱞᱟᱜ ᱦᱩᱭᱩᱜ-ᱟ᱾
ᱚ
ᱮᱴᱟᱜ ᱜᱷᱟᱨᱚᱸᱡᱽ ᱨᱮᱱ
ᱟᱪᱪᱷᱟ ᱤᱱᱟᱹ ᱯᱚᱨᱮ ᱤᱥᱤᱱ ᱵᱟᱥᱟᱝ ᱠᱩ ᱡᱚᱢ ᱵᱟᱲᱟ ᱠᱩ ᱦᱩᱭᱱᱟ᱾
ᱦᱩᱸ ᱡᱚᱢ ᱵᱟᱲᱟ ᱫᱚ ᱦᱩᱭ ᱫᱚ ᱦᱩᱭᱱᱟ ᱦᱟᱸᱜ ᱱᱚᱜ-ᱚᱭ ᱱᱮ ᱢᱟᱪᱮᱜ ᱜᱮ ᱟᱫᱚ ᱡᱚᱱᱰᱨᱟ ᱪᱷᱟᱛᱩ ᱠᱟᱭᱨᱟ ᱵᱤᱞᱤ ᱠᱩ
ᱟᱪᱪᱷᱟ,
ᱦᱩᱸ
ᱛᱚᱵᱮ ᱛᱚᱵᱮ ᱛᱤᱦᱤᱧ ᱫᱚᱯᱮ ᱨᱚᱦᱚᱭ ᱫᱟ ᱥᱮ ᱵᱟᱝ?
ᱛᱤᱦᱤᱧ ᱫᱚ ᱟᱞᱮ ᱫᱚ ᱵᱟᱞᱮ ᱨᱚᱦᱚᱭ ᱫᱟ ᱤᱭᱟᱹ ᱜᱚᱲᱚ ᱞᱟᱹᱜᱤᱫ ᱢᱟᱱᱮ ᱪᱟᱞᱟᱜ ᱞᱟᱹᱜᱤᱜ ᱤᱧ᱾
ᱦᱚᱸ ᱦᱚᱸ ᱟᱨ ᱛᱚᱵᱮ ᱢᱟᱥᱮ ᱟᱨᱚ ᱞᱟᱹᱭ ᱢᱮ᱾ ᱪᱮᱫ ᱞᱮᱠᱟ ᱛᱮᱦᱮᱧ ᱟᱜ ᱥᱮᱨᱢᱟ ᱠᱩ ᱫᱟᱜ ᱡᱟᱹᱲᱤ ᱠᱚᱫᱚ᱾
ᱥᱮᱨᱢᱟ ᱠᱚ ᱫᱟᱜ ᱡᱟᱹᱲᱤ ᱠᱚᱫᱚ ᱱᱟᱦᱟᱜ ᱱᱚᱜ-ᱚᱭ ᱮ ᱫᱟᱜ ᱵᱟᱲᱟ ᱠᱮᱫᱟ᱾ ᱛᱤᱱ ᱠᱚᱨᱮ ᱪᱚᱝ ᱧᱤᱫᱟᱹ ᱦᱚᱸ ᱫᱤᱥᱟᱹ ᱵᱩᱡᱷᱟᱹᱣ ᱜᱮ ᱵᱟᱝ ᱦᱩᱭ ᱞᱮᱱᱟ ᱟᱫᱚ ᱛᱮᱦᱮᱧ ᱥᱮᱛᱟᱜ ᱮ ᱫᱟᱜ ᱵᱟᱲᱟ ᱠᱮᱫᱟ ᱢᱤᱫ ᱜᱷᱟᱹ- ᱲᱤᱜ ᱟᱨ ᱚᱱᱮ ᱱᱤᱛ ᱫᱚᱭ ᱥᱤᱛᱩᱝ ᱠᱟᱫᱟᱭ ᱟᱹᱰᱤ ᱞᱚᱞᱚ ᱵᱩᱡᱷᱟᱹᱜ ᱠᱟᱱᱟ ᱚᱱᱟ ᱦᱚᱸ ᱦᱩᱸ
ᱟᱞᱮᱥᱮᱜ ᱦᱚᱸ ᱛᱮᱦᱮᱧ ᱢᱟ ᱫᱟᱜ ᱠᱮᱜ ᱛᱮ ᱛᱷᱚᱲᱟ ᱥᱮᱨᱢᱟ ᱠᱩ ᱠᱷᱟᱹᱞᱤ ᱧᱚᱜ ᱧᱮᱞᱚᱜ ᱠᱟᱱᱟ᱾ ᱟᱫᱚ ᱱᱚᱜ-ᱚᱭ ᱱᱤᱛᱚᱜ ᱫᱚ ᱱᱟᱦᱟᱜ ᱥᱤᱛᱩᱝ ᱠᱟᱫᱟ ᱱᱟᱥᱮᱭᱟᱜ ᱮ ᱫᱟᱜ ᱠᱮᱫᱟ᱾ ᱠᱳᱱᱳ ᱠᱟᱹᱢᱤ ᱨᱮ ᱞᱟᱜᱟᱜ ᱞᱮᱠᱟ ᱫᱚ ᱵᱟᱝ᱾ ᱚᱱᱮ ᱠᱚ ᱢᱮᱱᱟ ᱠᱷᱟᱹᱞᱤ ᱫᱷᱟᱹᱨᱛᱤ ᱞᱚᱦᱚᱫᱚᱜ ᱞᱮᱠᱟ ᱜᱮ᱾
ᱦᱩᱸ ᱤᱱᱠᱟᱹ ᱜᱮ ᱱᱚᱛᱮ ᱦᱚᱸ ᱫᱟᱜ ᱵᱟᱲᱟ ᱠᱟᱫᱟᱭ᱾
ᱦᱩᱸ᱾ ᱟᱪᱪᱷᱟ, ᱢᱤᱫᱴᱮᱡ ᱠᱟᱛᱷᱟᱧ ᱠᱩᱞᱤ ᱢᱮᱭᱟ᱾
ᱦᱩᱸ, ᱢᱟ
ᱟᱵᱚᱣᱟᱜ ᱥᱟᱱᱛᱟᱞᱤ ᱨᱮ ᱱᱚᱜᱼᱚᱭ ᱡᱮ ᱢᱤᱫᱴᱮᱡ ᱚᱞᱪᱤᱠᱤ ᱦᱮᱱᱟᱜᱼᱟ᱾ ᱱᱚᱣᱟ ᱚᱞᱪᱤᱠᱤ ᱨᱮᱱ ᱟᱻ ᱡᱟᱱᱟᱢ ᱫᱟᱛᱟ ᱫᱚ ᱵᱟᱰᱟᱭ ᱜᱮᱭᱟᱵᱮᱱ ᱵᱟᱝ?
ᱦᱩᱸ ᱦᱩᱸ ᱵᱟᱰᱟᱭ ᱫᱚ ᱵᱟᱰᱟᱭ ᱜᱮ ᱱᱟᱦᱟᱜ ᱤᱱᱠᱟ ᱤᱱᱠᱟ᱾ ᱟᱫᱚ ᱮᱱᱦᱚᱸ ᱩᱱᱟᱹᱜ ᱯᱩᱨᱟᱹᱣ ᱫᱚ ᱵᱟᱝ ᱟᱫᱚ ᱟᱸᱡᱚᱢ ᱞᱮᱠᱟᱛᱮ ᱵᱟᱰᱟᱭ ᱞᱮᱠᱟ ᱞᱮᱠᱟ ᱛᱮᱫᱚ ᱦᱟᱸᱜ ᱱᱩᱭ ᱚᱞᱜᱩᱨᱩ ᱨᱟᱜᱷᱩᱱᱟᱛ ᱢᱩᱨᱢᱩ ᱜᱤ᱾
ᱟᱪᱪᱷᱟ ᱴᱷᱤᱠ, ᱟᱫᱚ ᱦᱮᱸ ᱚᱱᱟ ᱫᱚ ᱥᱟᱹᱨᱤ ᱠᱟᱛᱷᱟ ᱠᱟᱱ ᱜᱮᱭᱟ᱾ ᱟᱫᱚ ᱱᱚᱣᱟ ᱤᱭᱟᱹ ᱛᱮᱜᱮ ᱚᱱᱟ ᱫᱚᱧ ᱠᱩᱞᱤ ᱠᱮᱫ ᱢᱮᱭᱟ᱾ ᱚᱞ ᱜᱩᱨᱩ ᱜᱚᱝᱠᱮ ᱨᱚᱜᱷᱩᱱᱟᱛᱷ ᱢᱩᱨᱢᱩ ᱫᱚ ᱟᱹᱰᱤ ᱜᱟᱱ ᱦᱚᱲ ᱠᱚ ᱵᱟᱰᱟᱭᱮᱭᱟ᱾ ᱟᱨ ᱩᱱᱤ ᱫᱚ ᱥᱩᱢᱩᱝ ᱚᱞ ᱚᱞᱪᱤᱠᱤ ᱨᱮᱱ ᱡᱚᱱᱚᱢ ᱫᱟᱛᱟ ᱢᱮᱱ ᱛᱮᱜᱮ ᱦᱚᱲ ᱠᱚ ᱵᱟᱰᱟᱭᱮᱭᱟ᱾ ᱢᱮᱱᱠᱷᱟᱱ ᱚᱱᱟ ᱠᱷᱚᱱ ᱮᱴᱟᱜ ᱦᱚᱸ ᱟᱹᱰᱤᱜᱟᱱ ᱯᱚᱨᱤᱪᱚᱭ ᱢᱮᱱᱟᱜ ᱛᱟᱭᱟ, ᱡᱮᱢᱚᱱ ᱠᱤ ᱱᱩᱭ ᱫᱚ ᱢᱤᱫᱴᱮᱱ ᱤᱭᱟᱹ ᱠᱟᱱᱟᱭ ᱚᱱᱚᱞᱤᱭᱟᱹ ᱠᱟᱱᱟᱭ᱾ ᱢᱤᱫᱴᱮᱱ ᱥᱟᱦᱤᱛᱛᱤᱠ ᱠᱟᱱᱟᱭ᱾ ᱟᱨ ᱢᱤᱫᱴᱮᱱ ᱟᱻ ᱢᱮᱱ ᱜᱟᱱᱚᱜᱼᱟ ᱢᱤᱫᱴᱮᱱ ᱫᱷᱚᱨᱚᱢ ᱯᱚᱨᱪᱟᱨᱚᱠ ᱦᱚᱸ ᱠᱟᱱᱟᱭ᱾ ᱡᱮᱦᱮᱛᱩ ᱫᱷᱚᱨᱚᱢ ᱯᱩᱛᱷᱤ ᱠᱚᱦᱚᱸᱭ ᱚᱞ ᱟᱠᱟᱫᱟ᱾ ᱛᱚᱵᱮ ᱚᱱᱟ ᱠᱷᱚᱱ ᱢᱤᱫᱴᱮᱱ ᱠᱟᱛᱷᱟ ᱚᱞ ᱪᱤᱠᱤ ᱞᱮᱠᱟᱜᱮ ᱟᱨ ᱢᱤᱫᱴᱮᱡ ᱪᱤᱠᱤ ᱩᱰᱩᱠ ᱞᱮᱱ ᱛᱟᱵᱩᱱᱟ ᱪᱮᱫ ᱪᱚᱝ ᱛᱟᱦᱮᱸ ᱠᱟᱱᱟ ᱚᱱᱟ ᱫᱩᱧ ᱦᱤᱲᱤᱧ ᱠᱮᱫᱟ᱾ ᱚᱱᱟ ᱫᱚ ᱟᱵᱩ ᱱᱚᱣᱟ ᱯᱚᱪᱷᱤᱢ ᱵᱟᱝᱜᱟᱞ ᱨᱮᱱ ᱥᱟᱹᱫᱷᱩ ᱨᱟᱢᱪᱟᱸᱫᱽ ᱢᱩᱨᱢᱩ ᱚᱱᱟ ᱫᱚᱭ ᱵᱮᱱᱟᱣ ᱞᱮᱫᱟ ᱱᱚᱣᱟ ᱠᱟᱛᱷᱟ ᱛᱤᱱᱟᱹᱜ ᱜᱟᱱ ᱵᱮᱱ ᱵᱟᱰᱟᱭᱟ ᱥᱮ ᱵᱟᱝ?
ᱥᱟᱹᱫᱷᱩ ᱨᱟᱢᱪᱟᱸᱫᱽ ᱠᱚᱷᱟ ᱩᱱᱤᱭᱟᱜ ᱫᱚ ᱱᱟᱦᱟᱜ ᱩᱱᱟᱹᱜ ᱫᱚ ᱵᱟᱹᱞᱤᱧ ᱵᱟᱰᱟᱭᱟ, ᱵᱟᱰᱟᱭ ᱫᱚ ᱟᱫᱚ ᱟᱵᱮᱱ ᱵᱮᱱ ᱵᱟᱰᱟᱭ ᱠᱷᱟᱡ᱾ ᱞᱟᱹᱭᱞᱤᱧ ᱵᱮᱱ ᱪᱮᱫ ᱠᱟᱜᱼᱟ ᱞᱤᱧ᱾
ᱦᱩᱸ᱾ ᱩᱱᱤ ᱫᱚ ᱱᱚᱣᱟ ᱯᱚᱪᱷᱤᱢ ᱵᱟᱝᱜᱟᱞ ᱨᱮᱱᱮ ᱛᱟᱦᱮᱸ ᱠᱟᱱᱟ ᱥᱟᱹᱫᱷᱩ ᱨᱟᱢᱪᱟᱸᱫᱽ ᱢᱩᱨᱢᱩ᱾ ᱩᱱᱤ ᱦᱚᱸ ᱚᱞ ᱜᱩᱨᱩ ᱜᱚᱝᱠᱮ ᱞᱮᱠᱟᱱ ᱦᱚᱲ ᱠᱟᱱ ᱜᱮᱭᱟᱭ᱾ ᱟᱨ ᱩᱱᱤ ᱦᱚᱸ ᱢᱤᱫᱴᱮᱡ ᱪᱤᱠᱤᱭ ᱵᱮᱱᱟᱣ ᱞᱮᱫᱟ᱾ ᱟᱫᱚ ᱩᱱᱤᱭᱟᱜ ᱵᱮᱱᱟᱣ ᱪᱤᱠᱤ ᱫᱚ ᱠᱷᱟᱹᱞᱤ ᱵᱮᱝᱜᱚᱞ ᱥᱩᱢᱩᱝ ᱨᱮᱜᱮ ᱦᱚᱲ ᱠᱚ ᱯᱚᱨᱪᱟᱨ ᱞᱮᱫᱟ ᱟᱨ ᱚᱱᱟ ᱥᱩᱢᱩᱝ ᱜᱮ ᱪᱟᱞᱟᱣ ᱞᱮᱱᱟ᱾ ᱞᱟᱥ ᱨᱮ ᱱᱩᱭ ᱚᱞ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱣᱟᱜ ᱚᱞᱪᱤᱠᱤ ᱡᱟᱹᱥᱛᱤ ᱯᱚᱨᱪᱟᱨᱱᱟ ᱜᱚᱴᱟ ᱵᱷᱟᱨᱚᱛ ᱫᱤᱥᱟᱹᱢ᱾ ᱚᱱᱟ ᱞᱮᱠᱟᱛᱮ ᱱᱚᱣᱟᱴᱟᱜ ᱜᱮ ᱡᱟᱹᱥᱛᱤ ᱦᱚᱲ ᱠᱚ ᱦᱟᱢᱮᱴ ᱠᱮᱜᱼᱟ ᱟᱨ ᱱᱤᱛᱚᱜ ᱩᱱᱤᱭᱟᱜ ᱜᱮ ᱯᱨᱚᱥᱚᱞᱚᱱᱚᱜ ᱠᱟᱱᱟ᱾ ᱟᱨ ᱩᱱᱤ ᱥᱟᱫᱷᱩᱨᱟᱢ ᱪᱟᱸᱫᱽ ᱢᱩᱨᱢᱩ ᱫᱚ ᱩᱱᱟᱹᱜ ᱯᱨᱚᱪᱟᱨ ᱯᱚᱥᱱᱟᱣ ᱢᱚᱡᱽ ᱵᱟᱝ ᱦᱳ ᱞᱮᱱ ᱛᱟᱭᱟ ᱟᱨ ᱚᱱᱟ ᱞᱮᱠᱟᱛᱮ ᱩᱱᱤᱭᱟᱜ ᱪᱤᱠᱤ ᱫᱚ ᱵᱟᱝ ᱦᱟᱨᱟ ᱨᱟᱠᱟᱵ ᱞᱮᱱᱟ ᱾ ᱢᱮᱱᱠᱷᱟᱱ ᱮᱱᱛᱮ ᱨᱮᱦᱚᱸ ᱟᱵᱚ ᱥᱟᱱᱛᱟᱲ ᱥᱚᱢᱟᱡᱽ ᱨᱮ ᱥᱮ ᱥᱟᱱᱛᱟᱞᱤ ᱨᱮᱱ ᱢᱤᱫᱴᱮᱱ ᱚᱱᱚᱞᱤᱭᱟᱹ ᱥᱮ ᱢᱤᱫᱴᱮᱱ ᱥᱟᱦᱤᱛᱛᱤᱠ ᱧᱩᱛᱩᱢ ᱛᱮᱫᱚ ᱩᱱᱤᱭᱟᱜ ᱦᱚᱸ ᱯᱚᱨᱤᱪᱚᱭ ᱢᱮᱱᱟᱜᱼᱟ ᱾ ᱟᱨ ᱩᱱᱤ ᱧᱩᱛᱩᱢ ᱛᱮᱦᱚᱸ ᱢᱤᱫᱴᱮᱱ ᱤᱱᱤᱵᱷᱟᱨᱥᱤᱴᱤ ᱦᱚᱸ ᱢᱮᱱᱟᱜᱼᱟ ᱾ ᱟᱫᱚ ᱡᱟᱦᱟᱸ ᱛᱤᱱᱟᱹᱜ ᱩᱱᱤᱭᱟᱜ ᱪᱤᱠᱤ ᱵᱟᱝ ᱦᱮᱡ ᱞᱮᱱ ᱨᱮᱦᱚᱸ ᱥᱟᱱᱛᱟᱞ ᱨᱮᱭᱟᱜ ᱥᱮ ᱥᱟᱱᱛᱟᱞᱤ ᱨᱮᱭᱟᱜ ᱤᱛᱤᱦᱟᱥ ᱨᱮ ᱩᱱᱤᱭᱟᱜ ᱧᱩᱛᱩᱢ ᱦᱚᱸ ᱥᱮᱞᱮᱫ ᱢᱮᱱᱟᱜᱼᱟ ᱾ ᱟᱫᱚ ᱵᱟᱰᱟᱭ ᱨᱮᱭᱟᱜ ᱱᱟᱸᱜ ᱤᱧ ᱦᱩᱧ ᱠᱩᱨᱩᱢᱩᱴᱩᱭᱟ ᱡᱮ ᱩᱱᱤ ᱚᱞ ᱞᱮᱜ ᱵᱮᱱᱟᱣ ᱞᱮᱜ ᱪᱤᱠᱤ ᱧᱩᱛᱩᱢ ᱫᱚ ᱪᱮᱜ ᱛᱟᱦᱮᱸ ᱠᱟᱱᱟ ᱾
ᱦᱩᱸ ᱦᱩᱸ ᱦᱩᱸ ᱟᱹᱞᱤᱧ ᱫᱚ ᱱᱟᱦᱟᱜ ᱚᱱᱟ ᱫᱚ ᱤᱱᱟᱹᱜ ᱫᱚ ᱵᱟᱝ ᱟᱫᱚᱞᱟ ᱚᱞ ᱜᱩᱨᱩᱣᱟᱜ ᱫᱚ ᱧᱮᱞ ᱵᱟᱲᱟᱣ ᱟᱠᱟᱱᱛᱮ ᱚᱱᱟ ᱫᱚ ᱱᱤᱛᱚᱜ ᱡᱚᱛᱚ ᱠᱷᱚᱡ ᱪᱮᱛᱟᱱ ᱠᱟᱱᱛᱮ ᱾ ᱱᱤᱛᱚᱜ ᱚᱱᱟ ᱫᱚᱜ ᱛᱮ ᱡᱚᱛᱚ ᱦᱚᱲ ᱵᱟᱰᱟᱭ ᱫᱟᱲᱮᱭᱟᱜ ᱠᱟᱱᱟ ᱵᱚᱱ ᱾ ᱟᱨ ᱤᱥᱠᱩᱞ ᱠᱚᱫᱚ ᱱᱟᱦᱟᱜ ᱦᱮᱸ ᱟᱸᱡᱚᱢ ᱵᱟᱲᱟᱣ ᱠᱟᱱᱟ ᱚᱱᱟ ᱾ ᱯᱷᱩᱞ ᱡᱷᱟᱱᱚ ᱠᱩ ᱩ ᱩᱰᱩᱠ ᱠᱟᱜ ᱜᱮᱭᱟ ᱠᱚ ᱤᱥᱠᱩᱞ ᱧᱩᱛᱩᱢ ᱠᱚᱫᱚ ᱚᱱᱟ ᱧᱩᱛᱩᱢ ᱛᱮᱠᱚ ᱾
ᱦᱩᱸ
ᱟ ᱵᱮᱱᱟᱣ ᱟᱠᱟᱫᱟ ᱾
ᱦᱩᱸ ᱦᱩᱸ ᱾
ᱦᱩᱸ ᱠᱚ ᱾
ᱦᱮᱞᱳ
ᱟᱣ
ᱦᱩᱸ ᱵᱟᱵᱮᱱ ᱨᱚᱲ
ᱢᱟᱥᱮ ᱨᱚᱲ ᱢᱮ ᱟᱢ?
ᱵᱟᱝ ᱟᱸᱡᱚᱢᱚᱜ ᱠᱟᱱᱟ?
ᱟᱸᱡᱚᱢᱚᱜ ᱠᱟᱱ ᱜᱮᱭᱟ ᱢᱟ ᱨᱚᱲ ᱢᱮ ᱾
ᱦᱮᱸ ᱚᱱᱮ ᱚᱱᱟ ᱠᱚ ᱚᱱᱟᱞᱤᱧ ᱟᱸᱡᱚᱢ ᱵᱟᱲᱟᱣ ᱠᱟᱱᱟ ᱟᱫᱚ ᱾
ᱯᱷᱩᱞᱚ ᱡᱷᱟᱱᱚ ᱛᱟᱠᱤᱱ ᱦᱚᱸ ᱛᱤᱨᱞᱟᱹ ᱠᱟᱱ ᱠᱤᱱ ᱟᱹᱰᱤ ᱟᱭᱟᱜ ᱜᱤ ᱵᱩᱡᱷᱟᱹᱜᱼᱱᱟ ᱜᱚᱨᱚ ᱜᱤ ᱵᱩᱡᱷᱟᱹᱜᱼᱱᱟ ᱱᱩᱠᱤᱱ ᱾ ᱠᱤᱱ ᱠᱟᱱᱛᱮ ᱟᱫᱚ ᱡᱚᱜ ᱦᱮᱸ ᱡᱚᱛᱚ ᱦᱚᱲᱜᱮ ᱾ ᱦᱮᱸ ᱦᱩᱭ ᱠᱟᱛᱮᱜ ᱩᱱᱠᱤᱱ ᱠᱤᱱ ᱢᱟᱨᱟᱝ ᱠᱟᱱᱟ ᱟᱨ ᱱᱚᱜᱼᱚᱭ ᱡᱚᱛᱚ ᱜᱮᱢᱟ ᱵᱟᱡᱽᱱᱟᱭ ᱜᱮᱠᱚ ᱧᱮᱞᱚᱜ ᱠᱟᱱᱟ ᱛᱚ ᱟᱫᱚ ᱜᱚᱜᱚ ᱦᱚᱲᱟᱜ ᱫᱚ ᱟᱹᱰᱤ ᱨᱟᱹ ᱨᱟᱹᱥᱠᱟᱹ ᱜᱮ ᱵᱩᱡᱷᱟᱹᱜᱼᱟ
ᱦᱩᱸ ᱦᱩᱸᱜ ᱵᱟᱵᱟ ᱦᱚᱲᱟᱜ ᱤᱛᱤᱦᱟᱥ ᱛᱚ ᱢᱤᱫ ᱜᱷᱟᱹᱲᱤ ᱛᱮᱜᱮ ᱛᱟᱦᱮᱱᱚᱜ ᱜᱮᱭᱟ ᱞᱤᱠᱤᱱ ᱟᱹ ᱯᱷᱩᱞᱚ ᱡᱷᱟᱱᱚ ᱞᱮᱠᱟ ᱟᱭᱳ ᱦᱚᱲᱟᱜ ᱤᱛᱤᱦᱟᱥ ᱫᱚ ᱩᱥᱟᱹᱨᱟ ᱵᱟᱝ ᱵᱮᱱᱟᱣ ᱜᱚᱫᱚᱜᱼᱟ ᱦᱮᱸ ᱥᱮ ᱵᱟᱝ?
ᱦᱮᱸ ᱦᱮᱸ ᱦᱮᱸ ᱾
ᱟᱪᱪᱷᱟ ᱱᱩᱠᱩ ᱢᱩᱫᱽ ᱨᱮ ᱟᱨ ᱢᱤᱫᱴᱮᱱ ᱵᱤᱨ ᱵᱤᱨᱚᱝ ᱦᱩᱸ ᱢᱮᱱᱮᱫ ᱛᱟᱦᱮᱱᱟᱹᱧ ᱠᱤ ᱱᱩᱠᱩ ᱢᱩᱫᱽᱨᱮ ᱟᱨ ᱢᱤᱫᱴᱮᱱ ᱟᱻ ᱪᱮᱫ ᱠᱚ ᱢᱮᱱᱟ ᱵᱤᱨ ᱢᱮᱱᱟᱭ ᱛᱟᱵᱩᱱᱟ ᱩᱱᱤ ᱫᱚ ᱟᱹᱰᱤ ᱠᱚᱢ ᱦᱚᱲ ᱜᱤᱠᱚ ᱢᱟᱱᱟᱣ ᱤᱫᱤ ᱠᱟᱱᱟ ᱾ ᱩᱱ ᱫᱚᱭ ᱦᱩᱭᱩᱜ ᱠᱟᱱᱟ ᱵᱟᱹᱡᱟᱹᱞ ᱥᱚᱨᱮᱱ ᱾ ᱵᱟᱹᱡᱟᱹᱞ ᱥᱚᱨᱮᱱ, ᱵᱟᱹᱡᱟᱹᱞ ᱥᱚᱨᱮᱱᱟᱜ ᱠᱟᱹᱦᱱᱤ ᱦᱚᱸ ᱟᱹᱰᱤ ᱞᱟᱹᱴᱩ ᱜᱮᱭᱟ᱾ ᱟᱫᱚ
ᱦᱚᱭ ᱾
ᱩᱱᱤ ᱦᱚᱸ ᱩᱱᱤ ᱦᱚᱸ ᱟᱵᱚ ᱱᱚᱣᱟ ᱫᱤᱥᱚᱢ ᱯᱷᱩᱨᱜᱟᱹᱞ ᱨᱮᱱ ᱢᱤᱫᱴᱮᱱ ᱦᱩᱞ ᱜᱟᱹᱨᱭᱟᱹ ᱠᱟᱱ ᱛᱟᱵᱚᱱᱟᱭ, ᱢᱮᱱᱠᱷᱟᱱ ᱩᱱᱤ ᱦᱚᱲ ᱢᱟ ᱟᱹᱰᱤ ᱠᱚᱢ ᱦᱚᱲ ᱠᱚ ᱵᱟᱰᱟᱭᱤᱫᱤ ᱠᱟᱱᱟ ᱟᱨ ᱟᱹᱰᱤ ᱦᱚᱲ ᱟᱹᱰᱤ ᱠᱚᱢ ᱦᱚᱲ ᱠᱚ ᱟᱸᱻᱻ ᱵᱩᱡᱷᱟᱹᱣ ᱠᱟᱫᱮᱭᱟᱠᱚ ᱩᱱᱤ ᱫᱚ ᱯᱚᱪᱷᱤᱢ ᱵᱟᱝᱜᱟᱞ ᱨᱮᱱ ᱠᱟᱱ ᱜᱮᱭᱟᱭ᱾ ᱟᱨ ᱩᱱᱤ ᱦᱚᱸ ᱱᱚᱣᱟ ᱡᱟᱹᱛ ᱞᱟᱹᱜᱤᱫ ᱛᱮ ᱥᱚᱢᱟᱡᱽ ᱞᱟᱹᱜᱤᱫ ᱛᱮ ᱟᱭᱟᱜ ᱡᱤᱵᱚᱱᱮ ᱟᱞᱟᱭ ᱞᱮᱫᱟ ᱟᱫᱚ ᱩᱱᱤᱭᱟᱜ ᱠᱟᱹᱦᱱᱤ ᱥᱮ ᱱᱩᱭᱟᱜ ᱤᱛᱤᱦᱟᱥ ᱦᱚᱸ ᱟᱵᱩ ᱯᱟᱲᱦᱟᱣ ᱠᱟᱛᱮᱫ ᱪᱤᱫ ᱨᱮᱭᱟᱜ ᱡᱟᱹᱨᱩᱲ ᱢᱮᱱᱟᱜ ᱛᱟᱭᱟ,
ᱦᱮᱸ ᱟᱹᱰᱤ ᱢᱚᱡᱽ ᱠᱟᱛᱷᱟ ᱜᱮᱵᱮᱱ ᱞᱟᱹᱭ ᱠᱮᱫᱟ ᱢᱮᱱᱵᱮᱱ ᱵᱟᱹᱡᱟᱹᱞ ᱵᱟᱹᱡᱟᱹᱟᱜ ᱠᱟᱛᱷᱟ ᱛᱚ ᱵᱟᱹᱡᱟᱹᱞᱟᱜ ᱠᱟᱛᱷᱟ ᱢᱟ ᱟᱫ ᱞᱮᱠᱟ ᱟᱫ ᱪᱟᱵᱟ ᱟᱠᱟᱱ ᱱᱤᱛᱚᱜ ᱱᱚᱜᱼᱚᱭ ᱧᱮᱞᱚᱜ ᱠᱟᱱ ᱨᱮᱦᱚᱸ ᱵᱟᱵᱟ ᱛᱤᱞᱠᱟᱹ ᱢᱟᱺᱡᱷᱤᱣᱟᱜ ᱩᱱᱤᱭᱟᱜ ᱦᱚᱸ ᱤᱱᱟᱹᱜ ᱫᱚ ᱵᱟᱝ ᱯᱟᱥᱱᱟᱣ ᱟᱠᱟᱱᱟ ᱾
ᱦᱳᱭ ᱦᱳᱭ ᱩᱱᱤᱭᱟᱜ ᱦᱚᱸ ᱢᱮᱱᱟᱜ ᱛᱟᱭ ᱜᱮᱭᱟ ᱢᱮᱱ ᱮᱱᱠᱷᱟᱱ ᱩᱱᱤ ᱦᱚᱸ ᱟᱥᱛᱮ ᱟᱥᱛᱮ ᱛᱮᱫᱚ ᱟᱫᱚᱜ ᱰᱟᱦᱟᱨ ᱨᱮᱜᱮ ᱢᱮᱱᱟᱭᱟ᱾
ᱦᱮᱸ ᱱᱤᱛᱚᱜ ᱮ ᱡᱮᱞᱮᱠᱟ ᱱᱤᱛᱚᱜ ᱥᱤᱫᱚ ᱠᱟᱱᱩ ᱪᱟᱸᱫᱽ ᱵᱷᱟᱭᱨᱳ ᱥᱮ ᱯᱷᱩᱞᱳ ᱡᱷᱟᱱᱚ ᱩᱱᱠᱩᱣᱟᱜ ᱰᱟᱢ ᱰᱟᱹᱦᱤᱣ ᱠᱟᱱᱟ ᱱᱟᱦᱟᱜ ᱵᱟᱵᱟ ᱛᱤᱞᱠᱟᱹ ᱢᱟᱺᱡᱷᱤᱭᱣᱟᱜ ᱤᱱᱟᱹᱜ ᱫᱚ ᱱᱚᱛᱮ ᱟᱥᱟᱢ ᱥᱮᱫ ᱫᱚ ᱱᱟᱦᱟᱜ ᱵᱟᱝ ᱰᱟᱢ ᱰᱟᱦᱮ ᱣᱟᱠᱟᱱᱟ ᱾
ᱦᱩᱸ ᱟᱨ ᱟᱹᱰᱤ ᱡᱚᱛᱚ ᱦᱚᱲ ᱛᱮ ᱵᱟᱠᱚ ᱢᱟᱱᱟᱣ ᱫᱟᱲᱮᱣᱟᱭ ᱠᱟᱱᱟ ᱱᱤᱛᱚᱜ ᱵᱟ ᱥᱮ ᱾
ᱵᱟᱠᱚ ᱢᱟᱱᱟᱣ ᱫᱟᱲᱮᱭᱟᱭ ᱠᱟᱱᱟ ᱦᱳᱭ ᱾
ᱟᱫᱚ ᱚᱱᱟ ᱫᱚ ᱴᱷᱤᱠᱩᱜᱼᱟ ᱱᱟᱦᱟᱜ ᱡᱚᱠᱷᱚᱱ
ᱦᱮᱸ ᱟᱫᱚ ᱟᱵᱚ ᱠᱚᱜᱮ ᱵᱟᱵᱚᱱ ᱠᱩᱨᱩᱢᱩᱴᱩ ᱞᱮᱠᱟᱱᱡ ᱢᱟ ᱵᱟᱝ ᱦᱩᱭᱩᱜᱼᱟ ᱾
ᱦᱮᱸ ᱚᱱᱟ ᱴᱷᱤᱠ ᱠᱟᱛᱷᱟ ᱠᱟᱱ ᱜᱮᱭᱟ ᱟᱫᱚᱧ ᱢᱮᱱᱮᱫ ᱛᱟᱦᱮᱱᱟ ᱡᱚᱠᱷᱚᱱ ᱱᱟᱦᱟᱜ ᱟᱵᱚ ᱦᱚᱲᱛᱮ ᱤᱥᱠᱩᱞ ᱵᱮᱱᱟᱜ ᱛᱟᱵᱚᱱᱟ ᱟᱵᱚ ᱦᱚᱲᱟᱜ ᱠᱤᱛᱟᱹᱵ ᱯᱟᱲᱦᱟᱣ ᱦᱩᱭᱩᱜᱼᱟ ᱯᱨᱚᱪᱚᱞᱚᱱ ᱦᱩᱭᱩᱜᱼᱟ, ᱛᱚᱵᱮ ᱱᱟᱦᱟᱸᱜ ᱚᱱᱟ ᱠᱚᱨᱮ ᱠᱟᱹᱦᱱᱤ ᱚᱞᱛᱮ ᱧᱟᱢᱚᱜᱼᱟ, ᱟᱨ ᱚᱱᱟ ᱞᱮᱠᱟᱛᱮ ᱟᱸᱻ ᱟᱵᱩ ᱩᱱᱠᱩᱣᱟᱜ ᱤᱛᱤᱦᱟᱥ ᱟᱵᱚ ᱵᱩᱱ ᱫᱤᱥᱟᱹ ᱫᱚᱦᱚ ᱫᱟᱲᱮᱭᱟᱜᱼᱟ, ᱟᱨ ᱵᱟᱝᱠᱷᱟᱱ ᱩᱱᱠᱩ ᱠᱚᱦᱚᱸ ᱢᱤᱫᱴᱮᱱ ᱥᱚᱢᱟᱡᱽ ᱨᱮᱱ ᱥᱮ ᱡᱟᱹᱛᱤ ᱨᱮᱱ ᱦᱩᱞᱜᱟᱹᱨᱭᱟᱹ ᱠᱟᱱᱟ ᱠᱚ ᱢᱮᱱᱛᱮ ᱡᱚᱫᱤ ᱛᱷᱚᱲᱟ ᱜᱟᱱ ᱦᱚᱸ ᱱᱟᱢ ᱵᱟᱵᱩᱱ ᱮᱢᱟᱣ ᱠᱩᱣᱟ ᱢᱟᱱ ᱥᱚᱱᱢᱟᱱ ᱵᱟᱵᱩᱱ ᱮᱢᱟ ᱠᱩᱣᱟ, ᱮᱸᱰᱮ ᱠᱷᱟᱱ ᱟᱠᱚᱣᱟᱜ ᱡᱤᱣᱤ ᱠᱚ ᱟᱞᱟᱭ ᱠᱮᱫ ᱨᱮᱭᱟᱜ ᱟᱸᱻ ᱩᱫᱽᱫᱮᱥᱥᱚ ᱫᱚ ᱪᱮᱫ ᱛᱟᱦᱮᱱᱚᱜᱼᱟ᱾ ᱦᱩᱸ
ᱡᱚᱛᱚ ᱠᱚᱛᱮ ᱜᱮᱵᱩᱱ ᱠᱩᱨᱩᱢᱩᱴᱩᱭᱟ ᱠᱩᱨᱩᱢᱩᱴᱩ ᱠᱩᱨᱩᱢᱩᱴᱩ ᱫᱷᱟᱨᱟ ᱛᱮᱜᱮ ᱱᱚᱣᱟ ᱫᱚ ᱚᱠᱚᱭᱟᱜ ᱧᱩᱛᱩᱢ ᱦᱚᱸ ᱟᱞᱚ ᱟᱫ ᱞᱮᱠᱟ ᱡᱮᱢᱚᱱ ᱦᱩᱭᱩᱜ ᱢᱟ ᱾ᱦᱮᱸ ᱦᱮᱸ
ᱪᱟᱞᱟᱣ ᱢᱟᱠᱚ ᱪᱟᱞᱟᱣ ᱟᱠᱟᱱ ᱜᱮᱭᱟ ᱟᱭᱢᱟ ᱰᱷᱮᱨ ᱦᱚᱲᱜᱮ ᱵᱤᱥ ᱛᱤᱨᱤᱥ ᱦᱟᱡᱟᱨ ᱦᱚᱲ, ᱟᱹᱵᱩᱨᱮᱱ ᱠᱚ ᱜᱩᱨ ᱟᱠᱟᱱ ᱜᱮᱭᱟ ᱢᱮᱱᱠᱷᱟᱱ ᱩᱱᱟᱹᱜ ᱦᱚᱲᱟᱜ ᱠᱟᱛᱷᱟ ᱫᱚ ᱵᱟᱝ ᱫᱤᱥᱟᱹᱜᱼᱟ ᱢᱮᱱᱠᱷᱟᱱ ᱞᱤᱰᱟᱨ ᱞᱤᱰᱟᱨ ᱠᱚ ᱥᱮ ᱟᱥᱚᱞ ᱟᱥᱚᱞ ᱠᱚᱣᱟᱜ ᱧᱩᱛᱩᱢ ᱫᱚ ᱚᱱᱛᱚᱛᱚ ᱟᱵᱳᱣᱟᱜ ᱫᱚᱦᱭ ᱡᱟᱹᱨᱩᱲ ᱛᱟᱵᱚᱱᱟ ᱛᱷᱚ᱾
ᱫᱚᱦᱚᱭ ᱡᱟᱹᱨᱩᱲ ᱛᱟᱵᱚᱱᱟ᱾ ᱦᱮᱸ ᱦᱮᱸ,
ᱟᱢ ᱟᱨ ᱤᱧ ᱫᱚ ᱚᱠᱚᱭ ᱦᱚᱸᱞᱟᱝ ᱵᱟᱝ ᱠᱟᱱᱟ ᱾ ᱟᱢ ᱟᱨ ᱤᱧᱟᱹᱜ ᱧᱩᱛᱩᱢ ᱫᱚ ᱵᱟᱝ ᱛᱟᱦᱮᱱᱟ ᱞᱮᱠᱤᱱ ᱩᱱᱠᱩ ᱞᱮᱠᱟᱱ ᱢᱟᱨᱟᱝ ᱢᱟᱨᱟᱝ ᱦᱩᱞ ᱜᱤᱨᱭᱟᱹ ᱠᱚᱣᱟᱜ ᱧᱩᱛᱩᱢ ᱟᱫᱚᱜ ᱥᱮ ᱫᱟᱵᱟᱣ ᱫᱚᱦᱚ ᱠᱟᱜ ᱱᱚᱣᱟ ᱫᱚ ᱟᱹᱰᱤ ᱢᱚᱡᱽ ᱫᱚ ᱵᱟᱝ ᱦᱩᱭᱩᱜ ᱠᱟᱱᱟ᱾
ᱢᱚᱸᱡᱽ ᱫᱚ ᱵᱟᱝ ᱵᱩᱡᱷᱟᱹᱜᱼᱟ, ᱦᱩᱸ᱾ ᱱᱤᱡᱮᱨ ᱨᱮᱱ ᱵᱚᱸᱜᱟ ᱱᱤᱡᱮᱨ ᱜᱮ ᱵᱟᱢ ᱮᱸ ᱫᱮᱵᱟ ᱥᱮᱵᱟ ᱟᱭ ᱠᱷᱟᱡ ᱫᱚ ᱚᱠᱚᱭ ᱥᱮᱵᱟᱣᱟᱭ ᱛᱟᱢᱟ ᱵᱟᱝ᱾
ᱦᱩᱸ, ᱦᱩᱸ, ᱦᱩᱸ᱾
ᱦᱩᱸ᱾ ᱟᱪᱪᱷᱟ ᱴᱷᱤᱠ ᱜᱮᱭᱟ ᱟᱨᱦᱚᱸᱞᱟᱝ ᱨᱚᱯᱚᱲᱟ ᱱᱟᱦᱟᱜ᱾ ᱚᱠᱛᱚ ᱠᱚᱦᱚᱸ ᱠᱚᱢ ᱜᱮᱛᱟ ᱯᱮᱭᱟ ᱦᱩᱸ ᱢᱟ ᱫᱚᱦᱚᱭ ᱛᱟᱞᱟᱝ ᱢᱮ᱾